ᱦᱮᱸ ᱦᱮᱸ
ᱦᱮᱸ ᱟᱸᱡᱚᱢᱚᱜ ᱠᱟᱱ ᱜᱮᱭᱟ᱾
ᱦᱮᱸ
ᱟᱹᱞᱤᱧᱟᱜ ᱟᱲᱟᱝ ᱪᱮᱫ ᱞᱮᱠᱟ ᱟᱸᱡᱚᱢᱚᱜ ᱠᱟᱱᱟ᱾ ᱟᱪᱪᱷᱟ ᱟᱵᱮᱱ ᱟᱵᱮᱱ ᱞᱤᱧ ᱠᱩᱞᱤᱭᱮᱫ ᱵᱮᱱᱟ ᱱᱤᱛᱚᱜ ᱟᱯᱮ ᱥᱮᱫ ᱜᱤᱫᱽᱨᱟᱹ ᱠᱚ ᱟᱨ ᱪᱮᱫ ᱠᱚ ᱪᱤᱠᱟ ᱵᱟᱲᱟᱭ ᱜᱮᱭᱟ ᱱᱤᱛᱚᱜ ᱠᱟᱛᱮᱜ᱾
ᱱᱤᱛᱳᱜ ᱜᱤᱫᱽᱨᱟᱹ ᱠᱚᱢᱟ ᱧᱮᱞᱮᱫ ᱠᱷᱚᱱᱤᱧ ᱟᱹᱰᱤ ᱟᱭᱢᱟ ᱜᱤᱫᱽᱨᱟᱹ ᱜᱮ, ᱚᱞᱚᱜ ᱯᱟᱲᱦᱟᱜ ᱠᱚ ᱵᱟᱹᱜᱤ ᱪᱟᱵᱟᱣ ᱟᱠᱟᱫᱟ᱾ ᱢᱟᱱᱮ ᱠᱟᱹᱴᱤᱡ ᱠᱟᱹᱴᱤᱡ, ᱜᱤᱫᱽᱨᱟᱹ ᱚᱞᱚᱜ ᱯᱟᱲᱦᱟᱜ ᱠᱚ ᱵᱟᱹᱜᱤ ᱵᱟᱹᱜᱤ ᱪᱟᱵᱟᱣ ᱠᱟᱫᱟ᱾ ᱵᱟᱹᱜᱤ ᱠᱟᱛᱮᱫ ᱞᱤᱧ ᱧᱮᱞᱮᱫ ᱠᱚᱣᱟ ᱡᱷᱚᱛᱚ ᱦᱚᱲ ᱢᱟᱱᱮ ᱪᱮᱫᱟᱜ ᱠᱚ ᱵᱟᱹᱜᱤ ᱠᱮᱫᱟ ᱚᱱᱟ ᱦᱚᱸ ᱠᱟᱨᱚᱱ ᱢᱮᱱᱟᱜᱼᱟ᱾ ᱯᱷᱳᱱ ᱠᱷᱟᱹᱛᱤᱨ ᱛᱮ ᱯᱷᱳᱱ ᱵᱟᱠᱚ ᱠᱤᱨᱤᱧ ᱟᱠᱚ ᱠᱟᱱᱟ, ᱟᱨ ᱯᱷᱳᱱ ᱠᱚ ᱠᱤᱨᱤᱧᱟᱫ ᱠᱚ ᱠᱷᱟᱱ ᱩᱱᱠᱩ ᱜᱤᱫᱽᱨᱟᱹ ᱟᱫᱚ ᱞᱟᱹᱭᱟ ᱠᱚ ᱟᱞᱮ ᱫᱚ ᱵᱟᱹᱧ ᱪᱟᱞᱟᱜᱼᱟ᱾ ᱤᱧ ᱫᱚ ᱟᱫᱚ ᱵᱟᱹᱧ ᱪᱟᱞᱟᱜᱼᱟ᱾ ᱤᱧ ᱫᱚ ᱟᱫᱚ ᱵᱟᱹᱧ ᱥᱮᱪᱮᱫᱚᱜᱼᱟ᱾ ᱱᱚᱝᱠᱟᱱ ᱠᱟᱛᱷᱟ ᱠᱚ ᱨᱚᱲ ᱠᱟᱱᱟ᱾ ᱟᱨ ᱞᱤᱧ ᱧᱮᱞ ᱠᱚᱣᱟ ᱥᱮ ᱥᱮᱛᱟᱜ ᱵᱮᱲᱟ ᱦᱚᱸ ᱟᱹᱰᱤ ᱜᱷᱟᱹᱲᱤᱡ ᱦᱟᱱᱛᱮ ᱱᱟᱛᱮ ᱠᱚ ᱫᱟᱸᱲᱟ ᱵᱟᱲᱟᱭᱟ᱾ ᱚᱱᱟ ᱵᱟᱫ ᱠᱟᱛᱮᱜ ᱨᱮᱦᱚᱸ ᱛᱟᱨᱟᱥᱤᱧ ᱵᱮᱲᱟ ᱞᱤᱧ ᱧᱮᱞ ᱠᱚᱣᱟ ᱜᱩᱰᱩ ᱯᱟᱥᱤ ᱠᱚ ᱪᱟᱞᱟᱜᱼᱟ᱾ ᱜᱩᱰᱩ ᱯᱟᱹᱥᱤ ᱠᱚ ᱪᱟᱞᱟᱜᱼᱟ
ᱟᱨᱚ ᱱᱚᱛᱮ ᱠᱚ ᱯᱩᱸᱜᱤ ᱠᱚ ᱫᱚᱢᱮ ᱠᱚ ᱧᱩᱭᱟ ᱟᱨᱠᱤ ᱧᱮᱞ ᱵᱟᱲᱟ ᱟᱠᱟᱜ ᱠᱚᱣᱟᱞᱤᱧ ᱟᱨ ᱯᱟᱹᱨᱣᱟᱹ ᱠᱚᱦᱚᱸ ᱠᱚ ᱧᱩᱭ ᱜᱮᱭᱟ᱾ ᱟᱸᱡᱚᱢ ᱠᱟᱱᱟ ᱨᱚᱲ ᱵᱟᱝ ᱟᱸᱡᱚᱢᱚᱜ ᱠᱟᱱᱟ ᱥᱮ ᱵᱟᱝ?
ᱦᱮᱸ ᱟᱸᱡᱚᱢᱚᱜ ᱠᱟᱱ ᱜᱮᱭᱟ᱾
ᱦᱮᱸ᱾ᱟᱫᱚ ᱟᱯᱮ ᱥᱮᱫ ᱨᱮᱱ ᱜᱤᱫᱽᱨᱟᱹ ᱠᱚᱫᱚ ᱢᱚᱸᱡᱽ ᱜᱮᱠᱚ ᱚᱞᱚᱜ ᱯᱟᱲᱦᱟᱜ ᱠᱟᱱᱟ ᱥᱮ ᱟᱞᱮ ᱥᱮᱫ ᱨᱮᱱ ᱞᱮᱠᱟ ᱜᱮ᱾
ᱦᱮᱸ ᱚᱞᱚᱜ ᱯᱟᱲᱦᱟᱜ ᱢᱟ ᱱᱚᱜᱼᱚᱭ ᱟᱹᱰᱤ ᱱᱟᱯᱟᱭ ᱜᱮᱠᱚ ᱚᱞᱚᱜ ᱯᱟᱲᱦᱟᱜ ᱠᱟᱱ᱾ ᱱᱤᱛᱚᱜ ᱢᱟ ᱟᱨ ᱱᱮᱛᱟᱨ ᱠᱟᱛᱮᱫ ᱫᱚ ᱜᱟᱨᱡᱮᱱ ᱠᱚᱧ ᱧᱮᱞᱮᱫ ᱟᱠᱚ ᱟᱹᱰᱤ ᱡᱟᱹᱥᱛᱤ ᱵᱟᱨᱦᱮ ᱥᱮᱫ ᱠᱚ ᱤᱫᱤ ᱦᱚᱴᱚ ᱠᱟᱠᱚ ᱠᱟᱱᱟ᱾ ᱢᱮᱛᱟᱜ ᱢᱮ ᱦᱟᱸᱰᱮ ᱱᱟᱰᱮ ᱦᱳᱥᱴᱮᱞ ᱠᱚᱨᱮ, ᱟᱨ ᱟᱛᱳ ᱴᱚᱞᱟ ᱠᱚᱨᱮ ᱫᱚ ᱦᱟᱸᱜ ᱢᱮᱛᱟᱜ ᱢᱮ ᱡᱩᱫᱤ ᱠᱚ ᱚᱞᱚᱜ ᱯᱟᱲᱦᱟᱜ ᱠᱟᱱ ᱠᱷᱟᱡ ᱫᱚ ᱤᱱᱟᱹᱜ ᱠᱤᱪᱷᱩ ᱢᱚᱡᱽ ᱛᱮᱫᱚ ᱵᱟᱝ ᱜᱮ ᱠᱷᱟᱹᱞᱤ ᱵᱟᱦᱨᱮ ᱨᱮᱜᱮ ᱚᱠᱚᱭ ᱚᱞᱚᱜ ᱯᱟᱲᱦᱟᱜ ᱠᱟᱱᱟᱭ ᱩᱱᱤ ᱜᱮ ᱟᱹᱰᱤ ᱱᱟᱯᱟᱭ ᱫᱚ᱾ ᱟᱫᱚ ᱟᱛᱳ ᱴᱚᱞᱟ ᱠᱚᱨᱮ ᱡᱚᱠᱷᱚᱱ ᱦᱟᱸᱜ ᱚᱠᱚᱭ ᱛᱟᱦᱮᱱ ᱠᱟᱱᱟ᱾ ᱢᱮᱛᱟᱜ ᱢᱮ ᱚᱠᱚᱭ ᱫᱚ ᱟᱛᱳ ᱤᱥᱠᱩᱞ ᱨᱮᱠᱚ ᱵᱷᱚᱨᱛᱤ ᱠᱟᱭ ᱠᱟᱱᱟ ᱚᱸᱰᱮ ᱠᱷᱚᱡ ᱯᱟᱲᱦᱟᱜ ᱠᱟᱱᱟ᱾ ᱛᱚ ᱩᱱᱤ ᱫᱚ ᱮᱠᱟᱞ ᱚᱱᱠᱟ ᱫᱚ ᱵᱟᱭ ᱯᱟᱲᱦᱟᱜ ᱠᱟᱱᱟ ᱪᱮᱫᱮ ᱞᱮᱠᱟ ᱯᱟᱲᱦᱟᱜ ᱡᱟᱹᱨᱩᱲᱟ ᱩᱱᱤ ᱫᱚ ᱠᱷᱟᱹᱞᱤ ᱪᱟᱞᱟᱜ ᱠᱟᱱᱟᱭ ᱦᱤᱡᱩᱜ ᱠᱟᱱᱟᱭ ᱟᱨ ᱚᱠᱟ ᱛᱮ ᱵᱟᱭ ᱪᱟᱞᱟᱣ ᱞᱮᱱᱟ ᱚᱱᱮ ᱚᱱᱠᱟ ᱥᱚᱢᱚᱭ
ᱦᱮᱸ ᱦᱮᱸ᱾ ᱟᱞᱮ ᱥᱮᱫ ᱨᱮᱱ ᱦᱚᱸ ᱟᱹᱰᱤ ᱠᱟᱹᱴᱤᱡ ᱠᱟᱹᱴᱤᱡ ᱠᱟᱹᱴᱤᱡ ᱜᱤᱫᱽᱨᱟᱹᱧ ᱧᱮᱞᱮᱫ ᱠᱚᱣᱟ ᱢᱟᱱᱮ ᱯᱟᱹᱨᱣᱟᱹ ᱨᱮᱠᱚ ᱡᱚᱵᱮ ᱠᱚᱜ ᱠᱟᱱᱟ᱾ ᱛᱟᱨᱯᱚᱨᱮ ᱯᱩᱸᱜᱤ ᱠᱚ ᱧᱩᱭᱮᱫᱟ᱾ ᱟᱨ ᱜᱩᱸᱰᱩ ᱯᱟᱥᱤᱢᱟ ᱫᱤᱱ ᱠᱚ ᱪᱟᱞᱟᱜᱼᱟ᱾ ᱟᱫᱚ ᱩᱱᱠᱩ ᱜᱟᱨᱡᱮᱱ ᱠᱚ ᱢᱮᱱ ᱦᱚᱸ ᱵᱩᱡᱷᱟᱹᱣᱟ, ᱡᱮ ᱜᱤᱫᱽᱨᱟᱹ ᱫᱚ ᱠᱟᱹᱴᱤᱡ ᱥᱮᱪᱮᱫ ᱦᱚᱪᱚ ᱠᱚᱯᱮ, ᱱᱚᱣᱟ ᱫᱚ ᱟᱵᱚᱣᱟᱜ ᱱᱩᱠᱩ ᱠᱚ ᱥᱮᱪᱮᱫ ᱞᱮᱠᱷᱟᱡ, ᱢᱟᱱᱮ ᱟᱵᱚ ᱢᱟᱱᱮ ᱢᱤᱫᱴᱤᱡ ᱵᱷᱟᱜᱮ ᱦᱚᱨ ᱛᱮᱵᱚᱱ ᱪᱟᱞᱟᱣ ᱫᱟᱲᱮᱭᱟᱜᱼᱟ᱾ ᱥᱮ ᱥᱮᱪᱮᱫ ᱞᱮᱠᱷᱟᱱ ᱢᱤᱫᱴᱤᱡ ᱟᱛᱳ ᱴᱚᱞᱟ ᱨᱮᱱᱟᱜ ᱦᱚᱸ ᱥᱟᱪᱟᱨᱦᱮᱫ ᱠᱚ ᱱᱟᱯᱟᱭ ᱛᱮ ᱛᱟᱦᱮᱱᱟ ᱟᱨᱠᱤ ᱡᱩᱫᱤᱢ ᱵᱟᱢ ᱥᱮᱪᱮᱫᱚᱜᱼᱟ ᱟᱢ ᱫᱚ ᱦᱟᱱᱮ ᱞᱟᱦᱟ ᱛᱮᱱᱟᱜ ᱡᱤᱱᱤᱥ ᱠᱚᱜᱮ ᱵᱚᱱ ᱩᱸᱜ ᱠᱟᱹᱢᱤ ᱤᱫᱤᱭᱟ ᱡᱟᱦᱟᱸ ᱠᱚᱫᱚ ᱟᱹᱰᱤ ᱟᱭᱢᱟ ᱡᱤᱱᱤᱥ ᱜᱮ ᱢᱮᱱᱟᱜᱼᱟ ᱠᱟᱹᱢᱤ ᱵᱟᱝ ᱫᱚᱨᱠᱟᱨ ᱛᱟᱵᱚᱱ ᱚᱱᱠᱟᱱ ᱡᱤᱱᱤᱥ ᱠᱚᱜᱮ᱾ ᱡᱮᱢᱚᱱ ᱡᱚᱢ ᱠᱷᱮᱛᱨᱮ ᱨᱮᱵᱚᱱ ᱧᱮᱞᱟ ᱟᱹᱰᱤ ᱟᱭᱢᱟ ᱡᱤᱱᱤᱥ ᱜᱮ ᱦᱚᱲᱢᱚ ᱨᱮᱜᱮ, ᱦᱚᱲᱢᱚ ᱞᱟᱹᱜᱤᱫ ᱫᱚ ᱟᱨᱠᱤ ᱵᱷᱟᱜᱮ ᱵᱟᱭ ᱠᱟᱹᱢᱤᱭᱟ, ᱯᱟᱲᱦᱟᱜ ᱠᱚ ᱵᱚᱱ ᱪᱮᱫ ᱞᱮᱠᱷᱟᱡ ᱵᱚᱱ ᱧᱮᱞᱟ ᱟᱨᱠᱤ ᱱᱚᱣᱟ ᱠᱚᱫᱚ ᱵᱟᱝ ᱴᱷᱤᱠᱟ ᱟᱵᱚ
ᱟᱨ ᱵᱟᱠᱷᱟᱡ ᱫᱚ ᱧᱮᱞᱟᱵᱚᱱ ᱡᱚᱢ ᱠᱟᱜ ᱠᱟᱱᱟ ᱠᱚ ᱟᱰᱤ ᱦᱚᱲᱜᱮ ᱡᱮᱢᱚᱱ ᱯᱟᱹᱣᱨᱟᱹ ᱦᱟᱺᱰᱤ ᱟᱹᱰᱤ ᱟᱭᱢᱟ ᱨᱳᱜᱽ ᱟᱡᱟᱨ ᱦᱳᱭᱳᱜ ᱠᱟᱱᱟ ᱚᱱᱟ ᱠᱚ ᱡᱩᱫᱤ ᱵᱚᱱ ᱢᱮᱛᱟ ᱫᱟᱲᱮᱭᱟᱠᱚᱣᱟ᱾ ᱡᱮ ᱱᱚᱣᱟ ᱠᱚᱫᱚ ᱟᱞᱚᱯᱮ ᱧᱩᱭᱟ ᱱᱚᱣᱟ ᱠᱚᱫᱚ ᱵᱟᱹᱲᱤᱡ ᱡᱤᱱᱤᱥ ᱠᱟᱱᱟ ᱦᱚᱲᱢᱚ ᱵᱟᱹᱲᱤᱡᱟᱭ ᱟᱨᱠᱤ᱾ ᱱᱚᱝᱠᱟᱱᱟᱜ ᱡᱤᱱᱤᱥ ᱠᱚ ᱟᱫᱚ ᱵᱟᱢ ᱥᱮᱪᱮᱫ ᱞᱮᱱᱠᱷᱟᱱ ᱟᱫᱚ ᱠᱚ ᱞᱟᱹᱭᱟ ᱦᱮᱸ ᱪᱮᱫ ᱮᱢ ᱵᱟᱰᱟᱭᱟ ᱟᱢ? ᱟᱢᱫᱚ ᱪᱮᱫ ᱪᱤᱠᱟᱹᱛᱮᱢ ᱵᱩᱡ ᱠᱮᱫᱟ ᱱᱩᱱᱟᱹᱜ ᱠᱤᱪᱷᱩ ᱚᱱᱮ ᱚᱱᱠᱟ ᱢᱮᱭᱟ ᱠᱚ ᱟᱨᱠᱤ᱾
ᱟᱹᱰᱤ ᱱᱟᱯᱟᱭ ᱠᱟᱛᱷᱟᱢ ᱞᱟᱹᱭ ᱠᱟᱜᱼᱟ᱾ ᱱᱚᱰᱮ ᱟᱨ ᱟᱞᱮ ᱥᱮᱫ ᱦᱚᱸ ᱡᱚᱠᱷᱚᱱᱮᱢ ᱧᱮᱞᱟ ᱛᱚ ᱟᱞᱮ ᱦᱚᱸ ᱚᱱᱠᱟ ᱠᱟᱱ ᱜᱮᱭᱟ᱾ ᱟᱫᱚ ᱱᱮᱛᱟᱨ ᱠᱟᱴᱟ ᱚᱱᱮ ᱠᱚ ᱢᱮᱱᱟ ᱵᱟᱠᱚ ᱯᱟᱲᱦᱟᱜ ᱠᱟᱱᱟ ᱟᱫᱚ ᱚᱱᱮ ᱠᱚ ᱢᱮᱱᱟ ᱱᱮᱛᱟᱨ ᱡᱚᱠᱷᱚᱱ ᱵᱟᱢ ᱯᱟᱲᱦᱟᱜ ᱫᱚ ᱛᱚ ᱛᱟᱭᱚᱢᱱ ᱫᱟᱨᱟᱢ ᱟᱢᱮᱢ ᱠᱟᱥᱛᱟᱜᱼᱟ᱾ ᱟᱨ ᱜᱤᱫᱽᱨᱟᱹ ᱠᱚᱫᱚ ᱱᱚᱣᱟ ᱫᱚ ᱵᱟᱠᱚ ᱵᱩᱡᱷᱟᱹᱣᱟ ᱱᱚᱣᱟ ᱫᱚ ᱜᱟᱨᱡᱮᱱ ᱜᱮ ᱵᱩᱡᱷᱟᱹᱣ ᱡᱟᱹᱨᱩᱲ ᱠᱟᱱᱟ᱾ ᱡᱮᱱ ᱜᱮ ᱟᱢ ᱜᱤᱫᱽᱨᱟᱹ ᱢᱮᱛᱟᱭ ᱢᱮ ᱫᱟᱞ ᱫᱟᱞ ᱛᱮ ᱠᱩᱞ ᱠᱟᱭ ᱢᱮ ᱤᱥᱠᱩᱞ ᱠᱚᱦᱚᱸ ᱵᱟᱭ ᱪᱟᱞᱟᱜ ᱠᱷᱟᱡ ᱠᱩᱞ ᱠᱟᱭ ᱢᱮ᱾ ᱟᱨ ᱱᱮᱛᱟᱨ ᱠᱟᱛᱮᱫ ᱚᱠᱚᱭ ᱵᱩᱫᱽᱫᱫᱷᱤᱣᱟᱱ ᱥᱮᱢ ᱢᱮᱱ ᱠᱮᱭᱟ ᱚᱠᱚᱭ ᱵᱟᱠᱚ ᱪᱟᱞᱟᱜᱼᱟ ᱛᱚ ᱩᱱᱠᱩ ᱫᱚ ᱦᱳᱥᱴᱮᱞ ᱠᱚ ᱤᱫᱤ ᱦᱚᱴᱚ ᱠᱟᱠᱚ ᱠᱟᱱᱟ ᱟᱞᱮᱥᱮᱫ ᱫᱚ ᱱᱚᱜᱼᱚᱭ, ᱠᱟᱹᱴᱤᱡ ᱢᱟᱹᱴᱤᱡ ᱤᱝᱞᱤᱥ ᱢᱤᱰᱤᱭᱟᱢ ᱠᱚᱠᱚ ᱠᱷᱩᱞᱟᱹᱣ ᱵᱟᱲᱟᱣ ᱠᱟᱜᱼᱟ᱾ ᱚᱱᱟ ᱠᱚᱨᱮ ᱦᱚᱸᱠᱚ ᱯᱟᱲᱦᱟᱣ ᱦᱚᱪᱚᱭᱮᱫ ᱠᱚᱣᱟ᱾ ᱛᱚ ᱟᱹᱰᱤ ᱱᱟᱯᱟᱭ ᱱᱚᱸᱰᱮ ᱠᱚ ᱯᱟᱲᱦᱟᱣᱮᱫ ᱠᱚᱣᱟ᱾ ᱟᱨ ᱤᱱᱟᱹ ᱵᱟᱫ ᱠᱟᱛᱮᱫ ᱡᱚᱠᱷᱚᱱ ᱞᱟᱹᱴᱩ ᱞᱟᱹᱴᱩ ᱤᱥᱠᱩᱞ ᱨᱮ ᱥᱮ ᱟᱭᱢᱟ ᱞᱮᱠᱟᱱ ᱚᱱᱠᱟᱱᱟᱜ ᱥᱟᱨᱠᱟᱨᱤ ᱥᱤᱥᱠᱩᱞ ᱠᱚ ᱢᱮᱱᱟᱜᱼᱟ᱾ ᱚᱠᱟ ᱫᱚ ᱟᱹᱰᱤ ᱱᱟᱯᱟᱭ ᱡᱚᱢ ᱧᱩ ᱠᱟᱛᱮᱫ ᱠᱚ ᱯᱟᱲᱦᱟᱣ ᱚᱪᱚᱭᱮᱫ ᱠᱚᱣᱟ᱾ ᱟᱪᱪᱷᱟ ᱟᱯᱮᱥᱮᱫ ᱚᱱᱛᱮ ᱱᱚᱝᱠᱟᱱᱟᱜ ᱤᱥᱠᱩᱞ ᱠᱚᱫᱚ ᱵᱟᱹᱱᱩᱜ ᱠᱟᱜ ᱜᱮᱭᱟ ᱵᱚᱞᱮ ᱟᱹᱰᱤ ᱱᱟᱯᱟᱭ? ᱱᱟᱯᱟᱭ ᱱᱟᱯᱟᱭ ᱚᱠᱟᱫᱚ ᱯᱷᱤᱨᱤᱛᱮ ᱟᱨ ᱥᱮ ᱚᱸᱰᱮ ᱫᱚ ᱵᱤᱰᱟᱹᱣ ᱱᱚᱝᱠᱟ ᱢᱚᱡᱽ ᱛᱮᱢ ᱯᱟᱥ ᱞᱮᱠᱷᱟᱱ ᱚᱸᱰᱮ ᱪᱟᱞᱟᱣ ᱵᱚᱞᱚ ᱫᱟᱲᱮᱭᱟᱜᱼᱟᱢ᱾ ᱫᱟᱲᱮᱭᱟᱜᱼᱟ ᱚᱱᱠᱟ ᱚᱱᱠᱟᱱᱟᱜ ᱵᱟᱹᱱᱩᱜ?
ᱦᱩᱸ ᱵᱟᱝ ᱢᱮᱱᱟᱜ ᱫᱚ ᱢᱮᱱᱟᱜ ᱟᱠᱟᱫᱟ᱾ ᱟᱫᱚ ᱯᱟᱲᱦᱟᱣ ᱜᱮᱛᱚ ᱢᱚᱸᱡᱽ ᱛᱮ ᱚᱠᱚᱭ ᱦᱚᱸ ᱵᱟᱝᱠᱚ ᱯᱟᱲᱦᱟᱜ ᱠᱟᱱᱟ᱾ ᱟᱫᱚ ᱚᱠᱚᱭ ᱫᱚ ᱪᱟᱞᱟᱜᱼᱟᱭ ᱚᱱᱟ ᱤᱭᱟᱹ ᱨᱮᱜᱮ᱾ ᱚᱱᱟ ᱡᱟᱭᱜᱟ ᱦᱟᱢᱮᱴ ᱞᱮᱠᱟᱱ ᱜᱤᱫᱽᱨᱟᱹ ᱜᱮᱛᱚ ᱵᱟᱹᱱᱩᱜ ᱠᱚᱣᱟ᱾ ᱟᱵᱚ ᱥᱟᱱᱛᱟᱲ ᱫᱚ ᱯᱟᱲᱦᱟᱣ ᱜᱮ ᱵᱟᱝᱠᱚ ᱯᱟᱲᱦᱟᱜ ᱠᱟᱱᱟ ᱚᱠᱚᱭ ᱦᱚᱸ᱾ ᱟᱨ ᱡᱟᱦᱟᱸ ᱦᱚᱸᱜᱼᱚᱭ ᱟᱹᱰᱤ ᱟᱭᱢᱟ ᱡᱤᱱᱤᱥ ᱠᱚᱜᱮ ᱢᱮᱱᱟᱜᱼᱟ ᱟᱨᱠᱤ ᱡᱟᱦᱟᱸ ᱫᱚ ᱠᱩᱲᱤ ᱜᱤᱫᱽᱨᱟᱹ ᱠᱚ ᱥᱮᱪᱮᱫᱚᱜ ᱠᱟᱱ ᱨᱮᱦᱚᱸ ᱢᱮᱱᱠᱷᱟᱱ ᱟᱛᱳ ᱴᱚᱞᱟ ᱠᱚᱨᱮ ᱫᱚ ᱠᱩᱲᱤ ᱜᱤᱫᱽᱨᱟᱹ ᱞᱟᱹᱭ ᱫᱚ ᱵᱟᱝ ᱴᱷᱤᱠᱟ᱾ ᱦᱮᱸ ᱡᱩᱫᱤ ᱠᱚᱲᱟ ᱜᱤᱫᱽᱨᱟᱹ ᱜᱮ ᱫᱟᱲᱮᱭᱟᱜᱼᱟ ᱚᱱᱟ ᱫᱚ, ᱠᱚᱲᱟ ᱜᱤᱫᱽᱨᱟᱹ ᱵᱩᱡᱷᱟᱹᱣ ᱞᱟᱹᱜᱤᱫ ᱫᱚ ᱟᱨᱠᱤ ᱟᱹᱰᱤ ᱟᱭᱢᱟ ᱡᱤᱱᱤᱥ ᱜᱮ ᱢᱮᱱᱟᱜᱼᱟ ᱡᱮᱢᱚᱱ ᱦᱚᱸᱜᱚᱭ᱾ ᱯᱟᱹᱨᱣᱟᱹ ᱦᱟᱺᱰᱤ ᱥᱟᱶ ᱥᱟᱶᱛᱮ ᱵᱤᱲᱤ ᱯᱩᱸᱜᱤ ᱚᱱᱟ ᱧᱩ ᱠᱚᱫᱚ ᱵᱟᱝ ᱴᱷᱤᱠᱼᱟ ᱟᱵᱚᱣᱟᱜ ᱦᱚᱲᱢᱚ ᱵᱟᱝ ᱵᱷᱟᱜᱤᱼᱟ ᱱᱚᱣᱟ ᱫᱚ ᱟᱵᱚ ᱫᱚ ᱠᱩᱲᱤ ᱜᱤᱫᱽᱨᱟᱹ ᱫᱚ ᱪᱮᱫᱠᱟᱢ ᱞᱟᱹᱭᱟ ᱟᱨᱠᱤ ᱞᱟᱹᱭ ᱠᱟᱛᱮᱫ ᱦᱚᱸ ᱵᱟᱝᱠᱚ ᱟᱸᱡᱚᱢᱟ᱾ ᱡᱩᱫᱤ ᱠᱚᱲᱟ ᱜᱤᱫᱽᱨᱟᱹ ᱜᱮ ᱚᱱᱟ ᱠᱚᱲᱟ ᱜᱤᱫᱽᱨᱟᱹᱭ ᱵᱩᱡᱷᱟᱹᱣ ᱮᱭᱟ ᱛᱟᱦᱚᱞᱮ ᱟᱹᱰᱤ ᱢᱚᱸᱡᱽ ᱦᱳᱭᱳᱜᱼᱟ ᱟᱨᱠᱤ᱾
ᱦᱩᱸ ᱟᱹᱰᱤ ᱱᱟᱯᱟᱭ ᱚᱱᱟ ᱠᱟᱛᱷᱟᱢ ᱞᱟᱹᱭ ᱠᱮᱫᱟ ᱟᱫᱚ, ᱟᱞᱮ ᱥᱮᱫ ᱦᱚᱸ ᱚᱱᱠᱟ ᱠᱟᱱ ᱜᱮᱭᱟ ᱵᱟᱠᱚ ᱵᱩᱡᱷᱟᱹᱣᱟ ᱱᱮᱛᱟᱨ ᱠᱚᱫᱚ ᱤᱧ ᱫᱚᱧ ᱢᱮᱱᱟ ᱡᱮ ᱟᱢ ᱜᱟᱨᱡᱮᱱ ᱥᱮ ᱚᱠᱚᱭ ᱨᱮᱱ ᱩᱱᱤ ᱫᱚ ᱜᱚ ᱵᱟᱵᱟ ᱜᱮ ᱵᱩᱡᱷᱟᱹᱣ ᱡᱟᱹᱨᱩᱲ ᱠᱟᱱᱟ ᱡᱮ ᱩᱱ ᱩᱱᱤ ᱫᱚ ᱪᱮᱫ ᱮ ᱵᱟᱲᱟᱭᱟ ᱩᱱᱤ ᱫᱚ ᱟᱢᱜᱮ ᱵᱩᱡᱷᱟᱹᱣ ᱢᱮ ᱱᱚᱝᱠᱟ ᱠᱟᱱᱟ᱾ ᱦᱟᱱᱠᱟ ᱠᱟᱱᱟ ᱱᱚᱣᱟ ᱫᱚ ᱱᱚᱝᱠᱟᱭ ᱢᱮ ᱦᱟᱱᱠᱟᱭ ᱢᱮ ᱱᱚᱝᱠᱟ ᱛᱮᱜᱮ ᱢᱚᱸᱡᱽ ᱦᱳᱭᱳᱜᱼᱟ ᱟᱫᱚ ᱟᱫᱚᱢ ᱠᱚ ᱧᱮᱞ ᱜᱟᱨᱡᱮᱱ ᱦᱚᱸ ᱩᱱᱤ ᱥᱮᱫ ᱞᱮᱱᱟ ᱫᱮᱱᱟ ᱜᱮ ᱵᱟᱹᱱᱩᱜᱼᱟ ᱩᱱᱤ ᱢᱮᱱᱟᱭᱟ ᱡᱤᱣᱭᱮᱫ ᱢᱮᱱᱟᱭᱟ ᱡᱚᱢᱫᱟᱭ, ᱛᱟᱦᱮᱱ ᱠᱟᱱᱟᱭ ᱤᱱᱮ ᱤᱱᱟᱹᱜᱮ ᱵᱟᱥ᱾ ᱩᱱᱤ ᱫᱚ ᱪᱮᱫ ᱮ ᱪᱤᱠᱟᱭᱫᱟ ᱵᱟᱭ ᱪᱤᱠᱟᱹᱭᱫᱟ ᱥᱠᱩᱞ ᱮ ᱪᱟᱞᱟᱜᱼᱟ ᱠᱟᱱᱟ ᱥᱮ ᱵᱟᱭ ᱪᱤᱠᱟᱭᱟ ᱚᱱᱟᱥ ᱪᱤᱠᱟᱭᱟ ᱞᱟᱦᱟᱥᱮᱫ ᱵᱟᱭ ᱪᱤᱠᱟᱭᱭᱟ ᱚᱱᱟᱜᱮ ᱪᱮᱫ ᱦᱚᱸ ᱵᱩᱡᱷᱟᱹᱣ ᱜᱮ ᱵᱟᱹᱱᱩᱜᱼᱟ᱾ ᱵᱚᱞᱮ ᱱᱚᱜᱼᱚ ᱱᱚᱣᱟ ᱜᱮ ᱟᱹᱰᱤ ᱢᱩᱥᱠᱤᱞᱤᱧ ᱧᱮᱞ ᱵᱟᱲᱟᱣ ᱠᱟᱜᱼᱟ ᱟᱛᱳ ᱴᱚᱞᱟ ᱠᱚᱨᱮ ᱦᱚᱸ ᱱᱚᱣᱟ ᱠᱚ ᱡᱤᱱᱤᱥ ᱧᱮᱞᱚᱜᱚᱜ ᱟᱨ ᱟᱭᱢᱟ ᱰᱷᱮᱨ ᱜᱟᱨᱡᱮᱱ ᱱᱚᱝᱠᱟᱧ ᱧᱮᱞ ᱠᱟᱫ ᱩᱱᱤ ᱫᱚ ᱵᱩᱡᱷᱟᱹᱣ ᱜᱮ ᱵᱟᱹᱱᱩᱜ ᱛᱟᱭᱟ ᱜᱤᱫᱽᱨᱟᱹ ᱠᱷᱟᱹᱞᱤ ᱜᱤᱫᱽᱨᱟᱹᱣ ᱠᱟᱫᱮᱭᱟ ᱢᱮᱱᱟᱭ ᱜᱮᱭᱟ᱾ ᱟᱨ ᱛᱟᱦᱮᱱ ᱠᱟᱱᱟᱭ ᱛᱟᱦᱮᱱ ᱠᱟᱱᱟᱭ ᱞᱟᱹᱴᱩᱜ ᱠᱟᱱᱟᱭ ᱞᱟᱹᱴᱩ ᱠᱟᱱᱟᱭ᱾ ᱟᱫᱚ ᱟᱯᱮᱥᱮᱫ ᱪᱮᱫ ᱞᱮᱠᱟ ᱚᱱᱛᱮ ᱜᱟᱨᱡᱮᱱ ᱠᱚᱠᱚ ᱵᱩᱡᱷᱟᱹᱣ ᱵᱟᱲᱟ ᱟᱠᱚᱣᱟ ᱥᱮ ᱵᱟᱝ ᱱᱚᱝᱠᱟ?
ᱦᱮᱸ ᱦᱮᱸ ᱟᱞᱮᱥᱮᱫ ᱦᱚᱸ ᱚᱱᱠᱟ ᱜᱮ ᱠᱳᱱᱳ ᱜᱤᱫᱽᱨᱟᱹ ᱪᱮᱛᱟᱱ ᱨᱮᱫᱚ ᱟᱹᱞᱤᱧ ᱦᱚᱸᱞᱤᱧ ᱧᱮᱞ ᱠᱟᱫᱟ ᱠᱚᱱᱳ ᱤᱭᱟᱹ ᱫᱚ ᱵᱟᱹᱱᱩᱜ ᱛᱟᱠᱚᱣᱟ ᱡᱮ ᱩᱱᱤ ᱜᱤᱫᱽᱨᱟᱹ ᱫᱚ ᱱᱚᱝᱠᱟ ᱠᱟᱹᱴᱤᱡ ᱨᱮᱫᱚ ᱛᱩᱯᱩ ᱯᱷᱟᱨᱪᱟ ᱠᱟᱛᱮᱜ ᱟᱢ ᱫᱚ ᱤᱛᱩᱱ ᱟᱥᱲᱟᱛᱮ ᱤᱫᱤ ᱦᱚᱴᱚᱠᱟᱭ ᱦᱳᱭᱳᱜ ᱟᱡ ᱛᱮᱫᱚ ᱵᱟᱭ ᱪᱟᱞᱟᱜᱼᱟ ᱟᱡ ᱛᱮᱫᱚ ᱵᱟᱭ ᱪᱟᱞᱟᱜᱼᱟ ᱟᱢ ᱤᱫᱤᱦᱴᱚᱠᱟᱜ ᱦᱳᱭᱳᱜ ᱛᱟᱢᱟ ᱟᱨ ᱟᱨ ᱡᱚᱢᱟᱜ ᱧᱩᱣᱟᱜ ᱠᱚᱦᱚᱸ ᱡᱚᱛᱚᱣᱟᱜ ᱛᱮᱭᱟᱨᱟᱭ ᱦᱳᱭᱳᱜ ᱛᱟᱢᱟ ᱟᱨ ᱚᱱᱠᱟ ᱠᱟᱛᱮ ᱤᱫᱤ ᱦᱚᱴᱚ ᱞᱠᱟᱭ ᱦᱳᱭᱳᱜᱼᱟ ᱛᱚᱵᱮᱱᱟᱜ ᱩᱱᱤ ᱜᱤᱫᱽᱨᱟᱹ ᱵᱷᱟᱜᱮ ᱵᱩᱡ ᱟᱭ ᱨᱟᱹᱥᱠᱟᱹ ᱵᱩᱡ ᱠᱟᱛᱮ ᱠᱟᱛᱮᱫ ᱟᱡ ᱮ ᱪᱟᱞᱟᱜᱼᱟ ᱵᱟᱝ ᱡᱚᱢᱟᱜ ᱠᱚᱦᱚᱸ ᱠᱚ ᱤᱢᱟᱹᱧ ᱠᱟᱱᱟ
ᱦᱮᱸ ᱚᱱᱠᱟᱜᱮ ᱡᱚᱢᱟᱜ ᱠᱚ ᱡᱚᱠᱷᱚᱱᱮᱢ ᱮᱢᱟᱭᱟ ᱛᱚ ᱜᱤᱫ ᱜᱤᱫᱽᱨᱟᱹ ᱢᱟ ᱚᱱᱮ ᱠᱚ ᱢᱮᱱᱟᱜᱼᱟ ᱡᱚᱢᱟᱜ ᱨᱮᱜᱮ ᱡᱚᱢᱟᱜ ᱪᱮᱫ ᱞᱮᱠᱟᱢ ᱢᱮᱭᱟ ᱚᱱᱠᱟᱜᱮ ᱟᱨ ᱚᱱᱟᱛᱮ ᱦᱮᱸ ᱨᱚᱲᱢᱮ
ᱞᱟᱹᱭᱫᱤ ᱟᱯᱮᱥᱮᱫ ᱠᱤ ᱚᱱᱮ ᱦᱚᱸᱜᱼᱚᱭ ᱡᱟᱦᱟᱸ ᱦᱚᱸᱜᱼᱚᱭ ᱟᱥᱟᱲ ᱵᱚᱸᱜᱟ ᱡᱟᱦᱟᱸ ᱯᱚᱨᱚᱵᱽ ᱦᱩᱭᱩᱜ ᱢᱤᱫᱴᱤᱡ ᱚᱱᱮ ᱟᱢᱵᱟᱵᱩᱛᱤ ᱯᱚᱨ ᱚᱱᱟᱠᱤ ᱦᱩᱭ ᱟᱠᱟᱱᱟ ᱟᱯᱮ ᱥᱮᱫ ᱥᱮ ᱵᱟᱠᱚ ᱢᱟᱱᱟᱣᱟ?
ᱦᱮᱸ ᱚᱱᱟ ᱟᱢᱟᱵᱛᱤ ᱠᱚᱫᱚ ᱦᱟᱸᱜ ᱢᱟᱱᱟᱣ ᱵᱟᱲᱟ ᱦᱩᱭᱱᱟ ᱟᱫᱚ ᱚᱱᱮ ᱠᱚ ᱢᱮᱱᱟ ᱚᱱᱟ ᱫᱚ ᱟᱹᱰᱤ ᱜᱟᱱ ᱥᱮ ᱢᱮᱱᱠᱟ ᱟᱹᱰᱤ ᱠᱟᱡᱟᱠ ᱛᱮᱫᱚ ᱦᱟᱸᱜ ᱵᱟᱝ ᱢᱟᱱᱟᱣ ᱦᱩᱭ ᱞᱮᱱᱟ ᱵᱚᱞᱮ ᱡᱟᱦᱟᱸ ᱞᱮᱠᱟ ᱾ ᱵᱚᱞᱮ ᱢᱟᱱᱟᱣ ᱦᱩᱭᱮᱱᱟ ᱪᱮᱫᱟᱜ ᱟᱞᱮᱮᱥᱮᱫ ᱫᱚ ᱦᱟᱸᱜ ᱢᱮᱛᱟᱜ ᱢᱮ ᱡᱟᱹᱥᱛᱤ ᱠᱷᱚᱡ ᱡᱟᱹᱥ ᱫᱚ ᱥᱚᱦᱚᱨᱟᱭ ᱠᱚ ᱢᱟᱱᱟᱣᱟ ᱡᱟᱹᱥᱛᱤ ᱡᱚᱛᱚᱠᱷᱚᱡ ᱢᱚᱡᱽ ᱱᱟᱯᱟᱭ ᱛᱮᱫᱚ ᱾ ᱟᱨ ᱤᱱᱟᱹ ᱵᱟᱫ ᱠᱟᱛᱮ ᱫᱚ ᱢᱮᱛᱟᱜ ᱢᱮ ᱚᱱᱟ ᱾ ᱪᱮᱫ ᱠᱚ ᱢᱮᱛᱼᱟ ᱮᱨᱚᱜ ᱯᱚᱨᱚᱵᱽ ᱜᱮ ᱦᱟᱸᱜ ᱱᱚᱜᱼᱚᱭ ᱱᱤᱛᱚᱜ ᱦᱚᱞᱟ ᱢᱟᱦᱫᱮᱨ ᱯᱟᱨᱟᱢ ᱮᱱᱟ ᱾ ᱟᱨ ᱤᱱᱟᱹ ᱵᱟᱫᱽ ᱠᱟᱛᱮᱫ ᱫᱚ ᱦᱟᱸᱜ ᱢᱮᱛᱟᱜ ᱢᱮ ᱚᱱᱟ ᱤᱭᱟᱹ ᱵᱟᱦᱟ ᱦᱟᱸᱜ ᱟᱨ ᱢᱟᱜ ᱢᱚᱬᱮ ᱯᱩᱱᱭᱟᱹ ᱜᱮ ᱡᱚᱛᱚ ᱠᱦᱚᱡ ᱡᱟᱹᱥᱛᱤ ᱫᱚᱠᱚ ᱢᱟᱱᱟᱣᱟ ᱟᱨ ᱤᱱᱟᱹ ᱵᱟᱫᱽ ᱛᱮᱫᱚ ᱵᱟᱹᱠᱤ ᱫᱚ ᱦᱟᱸᱜ ᱠᱷᱟᱹᱞᱤ ᱵᱚᱞᱮ ᱱᱤᱭᱚᱢ ᱫᱷᱚᱨᱚᱢ ᱞᱮᱠᱟ ᱠᱚ ᱢᱟᱱᱟᱣ ᱠᱟᱜᱼᱟ ᱯᱟᱨᱚᱢᱠᱟᱜᱼᱟ ᱠᱚ ᱚᱱᱮ ᱚᱱᱠᱟ ᱜᱮ ᱾ ᱟᱫᱚ ᱟᱯᱮ ᱥᱮᱫ ᱦᱚᱸ ᱪᱮᱫ ᱠᱚᱠᱚ ᱢᱟᱱᱟᱣ ᱵᱟᱲᱟᱭ ᱜᱮᱭᱟ?
ᱦᱮᱸ ᱦᱚᱭ ᱠᱟᱹᱴᱤᱡ ᱫᱚᱢᱮ ᱵᱟᱹᱲᱛᱤ ᱠᱮᱫᱟ ᱥᱮ ᱥᱟᱰᱮ ᱠᱟᱱ ᱛᱟᱵᱤᱱᱟ ᱱᱤᱛᱚᱜ ᱫᱚ ᱾
ᱟᱪᱪᱷᱟ ᱾ ᱦᱮᱸ ᱢᱟ ᱱᱤᱛᱚᱜ ᱱᱤᱛᱚᱜ ᱞᱟᱹᱭ ᱵᱮᱱ ᱱᱤᱛᱚᱜ
ᱵᱟᱝ ᱱᱮᱛᱚᱜ ᱫᱚ ᱦᱮᱸ ᱴᱷᱤᱠ ᱜᱮᱭᱟ ᱾ ᱟᱫᱚ ᱟᱞ ᱥᱮᱫ ᱫᱚ ᱱᱚᱣᱟ ᱟᱢᱵᱟᱵᱚᱛᱤ ᱫᱚ ᱱᱚᱝᱠᱟ ᱠᱚ ᱢᱟᱱᱟᱣᱟ ᱱᱚᱜᱼᱚᱭ ᱡᱮ ᱡᱟᱦᱟᱸ ᱠᱟᱱᱴᱷᱟᱲ ᱟᱨᱠᱤ ᱠᱟᱱᱴᱷᱟᱲ ᱥᱟᱶ ᱥᱟᱶᱛᱮ ᱡᱟᱦᱟᱸ ᱩᱞ ᱠᱚ ᱦᱩᱭᱩᱜ ᱠᱟᱱ ᱵᱤᱞᱤ ᱩᱞ
ᱦᱮᱸ ᱾
ᱱᱚᱣᱟ ᱠᱚ ᱵᱚᱸᱜᱟ ᱵᱩᱨᱩ ᱦᱩᱭᱩᱜᱼᱟ ᱟᱨᱠᱤ ᱠᱷᱟᱹᱡᱟᱹᱲᱤ ᱥᱟᱶᱛᱮ ᱥᱤᱯᱤ ᱠᱟᱛᱮ ᱵᱚᱸᱜᱟᱭᱟ ᱾ ᱪᱳᱰᱳᱨ ᱟᱠᱚ ᱦᱟᱺᱰᱤ ᱯᱟᱣᱨᱟᱹ ᱠᱚ ᱾ ᱟᱨ ᱱᱚᱝᱠᱟ ᱠᱟᱛᱮ ᱛᱟᱞᱟ ᱚᱲᱟᱜ ᱨᱮ ᱵᱚᱸᱜᱟ ᱠᱟᱛᱮ ᱟᱫᱚ ᱟᱫᱚ ᱞᱮ ᱡᱚᱢᱟ ᱟᱨᱠᱤ ᱾ ᱯᱤᱴᱷᱟᱹᱭᱟᱞᱮ ᱡᱤᱞ ᱯᱤᱴᱷᱟᱹ ᱡᱩᱫᱤ ᱡᱟᱦᱟᱸᱭ ᱡᱤᱞ ᱠᱚ ᱯᱤᱴᱷᱟᱹᱭᱟ ᱠᱟᱱᱴᱷᱟᱲ ᱠᱚ ᱯᱤᱴᱷᱟᱹᱭᱟ ᱱᱚᱝᱠᱟ ᱾ ᱯᱤᱴᱷᱟᱹ ᱠᱟᱛᱮ ᱞᱮ ᱡᱚᱢᱟ ᱟᱞᱮ ᱫᱚ ᱱᱚᱝᱠᱟ ᱠᱟᱛᱮ ᱞᱮ ᱢᱟᱱᱟᱣᱟ ᱱᱚᱣᱟ ᱟᱢᱵᱟᱵᱚᱛᱤ ᱯᱚᱨᱚᱵᱽ ᱾
ᱟᱪᱷᱟ ᱟᱹᱰᱤ ᱱᱟᱯᱟᱭ ᱾
ᱦᱮᱸ ᱟᱨ ᱟᱹᱰᱤ ᱟᱭᱢᱟ ᱦᱚᱲ ᱥᱮᱫ ᱡᱟᱭᱜᱟ ᱥᱮᱫ ᱤᱧ ᱧᱮᱞ ᱨᱳᱡᱟ ᱨᱳᱡᱟ ᱥᱮ ᱪᱮᱫ ᱢᱤᱫᱴᱟᱝ ᱢᱮᱱᱟᱜ ᱫᱚ ᱚᱱᱠᱟᱱ ᱯᱚᱨᱚᱵᱽ ᱾ ᱢᱤᱫᱴᱟᱝ ᱠᱚ ᱢᱟᱱᱟᱣᱟ ᱨᱚᱡᱚ ᱥᱮ ᱨᱚᱡᱟ ᱪᱮᱫᱼᱠᱟ ᱵᱟᱹᱧ ᱞᱟᱹᱭ ᱫᱟᱲᱮᱭᱟᱜ ᱠᱟᱱᱟ ᱾
ᱦᱮᱸ ᱡᱟᱭᱜᱟ ᱡᱟᱭᱜᱟᱛᱮ ᱚᱱᱟ ᱠᱚ ᱯᱚᱨᱚᱵᱽ ᱡᱟᱦᱟᱸ ᱠᱚᱫᱚ ᱟᱞᱮ ᱥᱮᱫ ᱫᱚ ᱚᱱᱠᱟ ᱫᱚ ᱟᱞᱮ ᱥᱮᱫ ᱫᱚ ᱵᱟᱠᱚ ᱢᱟᱱᱟᱣᱟ ᱦᱚᱲ ᱠᱚᱫᱚ ᱾ ᱛᱮ ᱪᱷᱟᱹᱛᱤᱠ ᱠᱚ ᱢᱮᱱᱟᱜ ᱠᱚᱣᱟ ᱥᱮ ᱫᱤᱠᱩ ᱠᱚ ᱢᱮᱱᱟᱜ ᱠᱚᱣᱟ ᱩᱱᱠᱩ ᱜᱮ ᱦᱟᱸᱜ ᱱᱚᱣᱟ ᱠᱚᱫᱚ ᱠᱚ ᱤᱭᱟᱹ ᱵᱟᱲᱟᱭᱟ ᱾ ᱟᱨ ᱨᱚᱡᱟ ᱢᱟ ᱚᱱᱮ ᱠᱚ ᱢᱮᱱᱟ ᱡᱟᱹᱥᱛᱤ ᱢᱩᱥᱞᱟ ᱠᱚᱦᱟᱸᱜ ᱜᱮᱧ ᱧᱮᱞ ᱟᱠᱟᱫ ᱠᱚᱣᱟ ᱟᱨ ᱤᱭᱥᱟᱹ ᱢᱟ ᱾ ᱵᱟᱹᱧ ᱧᱮᱞ ᱟᱠᱟᱫ ᱠᱚ ᱦᱚᱲ ᱟᱨ ᱟᱞᱮ ᱥᱮᱫ ᱫᱚ ᱵᱟᱝᱠᱚ ᱢᱟᱱᱟᱣᱟ ᱟᱫᱚ ᱟᱯᱮ ᱥᱮᱫ ᱫᱚ ᱪᱮᱫ ᱞᱮᱠᱟ ᱱᱚᱣᱟ ᱠᱚᱫᱚ ᱠᱚ ᱢᱟᱱᱟᱣ ᱜᱮᱭᱟ?
ᱵᱟᱝ ᱟᱞᱮ ᱥᱮᱫ ᱫᱚ ᱵᱟᱠᱚ ᱢᱟᱱᱟᱣᱟ ᱟᱨᱠᱤ ᱧᱮᱞ ᱟᱠᱟᱫᱤᱧ ᱡᱮ ᱨᱚᱡᱚ ᱥᱮ ᱪᱮᱫ ᱚᱱᱠᱟ ᱢᱤᱫᱴᱟᱝ ᱚᱱᱠᱟᱱᱟᱜ ᱯᱚᱨᱚᱵᱽ ᱢᱮᱱᱟᱜᱼᱟ ᱥᱟᱱᱛᱟᱲ ᱠᱚᱦᱚᱸ ᱢᱟᱱᱟᱣ ᱞᱤᱧ ᱧᱮᱞ ᱟᱠᱟᱫ ᱠᱚᱣᱟ ᱟᱫᱚ ᱢᱟᱱᱟᱣ ᱜᱮᱭᱟ ᱠᱚ ᱦᱳᱭᱛᱳ ᱟᱞᱮ ᱥᱮᱫ ᱫᱚ ᱚᱱᱟ ᱠᱚᱫᱚ ᱵᱟᱝ ᱦᱩᱭᱩᱼᱟ ᱥᱩᱫᱩ ᱱᱚᱜ ᱟᱢᱵᱟ ᱵᱚᱛᱤ ᱜᱮ ᱦᱩᱭᱩᱜᱼᱟ ᱚᱱᱟ ᱪᱷᱟᱲᱟ ᱮᱴᱟᱜ ᱠᱤᱪᱷᱩ ᱫᱚ ᱵᱟᱝ ᱾
ᱟᱪᱪᱷᱟ ᱱᱚᱜᱼᱚᱭ ᱟᱞᱮ ᱥᱮᱫ ᱦᱚᱸ ᱚᱱᱟ ᱠᱚᱫᱚ ᱵᱟᱝ ᱜᱮ ᱦᱩᱭᱩᱜᱼᱟ ᱚᱱᱠᱟᱢ ᱞᱟᱹᱭ ᱠᱮᱫᱟ ᱾ ᱟᱫᱚ ᱟᱞᱮ ᱥᱮᱫ ᱫᱚ ᱪᱮᱫ ᱤᱧ ᱞᱟᱹᱭ ᱠᱮᱫᱟ ᱯᱩᱱᱭᱟ ᱯᱚᱨᱚᱵᱽ ᱜᱮ ᱢᱮᱱᱟᱜᱼᱟ ᱾ ᱮᱦᱚᱵᱚᱜ ᱫᱚ ᱦᱟᱸᱜ ᱱᱮᱛᱟᱨ ᱥᱚᱢᱚᱭ ᱫᱚ ᱮᱨᱚᱜ ᱦᱟᱜ ᱚᱱᱟ ᱫᱚ ᱚᱠᱟᱨ ᱦᱩᱲᱩ ᱠᱚ ᱮᱨᱟ ᱩᱱ ᱥᱚᱢᱚᱭ ᱾ ᱟᱨ ᱤᱱᱟᱹ ᱵᱟᱫᱽ ᱛᱮᱫᱚ ᱦᱤᱡᱩᱜᱼᱟ ᱥᱤᱫᱷᱟᱹ ᱢᱟᱜᱽ ᱢᱚᱬᱮ ᱫᱚ
ᱦᱮᱸ ᱨᱚᱲ ᱵᱟᱝ ᱦᱤᱡᱩᱜ ᱴᱷᱤᱠᱟ ᱾ ᱦᱚᱭ ᱫᱚᱢᱮ ᱥᱟᱰᱮ ᱠᱟᱱᱟ ᱟᱨᱠᱤ
ᱱᱤᱛᱳᱜ ᱦᱚᱭ ᱥᱟᱰᱮ ᱠᱟᱱᱟ ᱱᱤᱛᱚᱜ ᱦᱚᱭ ᱥᱟᱰᱮ ᱠᱟᱱᱟ ᱾
ᱵᱟᱝ ᱵᱟᱝ ᱢᱟᱡᱮ ᱢᱚᱫᱽᱷᱮ ᱥᱟᱰᱮ ᱠᱟᱱᱟ ᱟᱨ ᱢᱟᱡᱷᱮ ᱢᱟᱡᱷ ᱫᱚ ᱵᱟᱝ ᱥᱟᱰᱮ ᱠᱟᱱᱟ ᱾
ᱚ ᱮ ᱱᱚᱣᱟ ᱱᱟᱠᱟᱨᱮ ᱢᱳᱵᱟᱭᱤᱞᱤᱧ ᱫᱚᱦᱚᱭᱮᱫ ᱠᱟᱱ ᱥᱟᱰᱮ ᱠᱟᱱᱟ ᱦᱳᱭ ᱟᱨ ᱱᱤᱭᱟᱹ ᱱᱟᱠᱷᱟᱧ ᱟᱹᱪᱩᱨ ᱠᱮᱜᱼᱟ ᱛᱚ ᱵᱟᱝ ᱥᱟᱰᱮ ᱠᱟᱱᱟ ᱾ ᱟᱫᱚ ᱦᱮᱸᱢᱟ ᱱᱤᱛᱚᱜ ᱫᱚ ᱟᱨᱚ ᱵᱟᱝ ᱥᱟᱰᱮᱭᱟ ᱚᱱᱟ ᱦᱚᱭ ᱠᱚᱫᱚ ᱦᱟᱸᱜ ᱾
ᱦᱮᱸ ᱦᱮᱸ ᱾
ᱟᱫᱚ ᱚᱠᱟᱧ ᱞᱟᱹᱭ ᱠᱮᱫᱮᱜᱼᱟ ᱦᱟᱸᱜ ᱚᱱᱟ ᱦᱩᱲᱩ ᱡᱚᱠᱷᱚᱱ ᱜᱮᱞᱮᱜᱼᱟ ᱛᱚᱠᱷᱚᱱ ᱫᱚ ᱦᱟᱸᱜ ᱢᱮᱛᱟᱜ ᱢᱮ ᱚᱱᱟ ᱤᱭᱟᱹ ᱯᱚᱨᱚᱵᱽ ᱢᱮᱱᱟᱜ ᱛᱟᱞᱮᱭᱟ ᱾ ᱚᱱᱟ ᱢᱟᱜ ᱢᱚᱬᱮ ᱯᱚᱨᱚᱵᱽ ᱟᱨ ᱤᱱᱟᱹ ᱵᱟᱫᱽ ᱫᱚ ᱦᱟᱸᱜ ᱢᱮᱛᱟᱜ ᱢᱮ ᱥᱤᱫᱷᱟᱹ ᱥᱚᱦᱨᱟᱭ ᱦᱤᱡᱩᱜᱼᱟ ᱟᱨ ᱥᱚᱦᱚᱨᱟᱭ ᱵᱟᱫ ᱦᱚ ᱢᱤᱫ ᱦᱩᱲᱩ ᱦᱩᱲᱩ ᱡᱚᱠᱷᱚᱱ ᱚᱲᱟᱜ ᱨᱮ ᱵᱷᱚᱨᱟᱣ ᱪᱟᱵᱟᱭᱼᱟ ᱚᱱᱟ ᱵᱟᱫᱽ ᱥᱚᱦᱚᱨᱟᱭ ᱟᱨ ᱤᱱᱟᱹ ᱵᱟᱫ ᱦᱟᱸᱜ ᱢᱮᱛᱟᱜ ᱢᱮ ᱚᱱᱟ ᱪᱮᱫ ᱤᱧ ᱞᱟᱹᱭ ᱠᱮᱫᱟ ᱮᱱᱟᱱᱜ ᱤᱭᱟᱹ ᱵᱟᱦᱟ ᱯᱚᱨᱚᱵᱽ ᱟᱫᱚ ᱡᱚᱠᱷᱚᱱ ᱦᱟᱸᱜ ᱥᱟᱨᱡᱚᱢ ᱠᱚ ᱵᱟᱦᱟᱜᱼᱟ ᱱᱮᱛᱟᱨ ᱛᱷᱚᱲᱟ ᱞᱟᱦᱟ ᱧᱚᱜ ᱞᱟᱦᱟ ᱧᱚᱜ ᱢᱮᱱ ᱠᱟᱛᱮ ᱫᱚ ᱯᱩᱨᱟᱹ ᱞᱟᱦᱟ ᱜᱮ ᱵᱚᱞᱮ ᱦᱩᱭᱱᱟ ᱵᱟᱨ ᱢᱟᱹᱦᱱᱟᱹ ᱜᱟᱱ ᱤᱱᱟᱹ ᱥᱚᱢᱚᱭ ᱫᱚ ᱵᱟᱦᱟ ᱯᱚᱨᱚᱵᱽ ᱟᱫᱚ ᱟᱯᱮ ᱥᱮᱫ ᱚᱱᱠᱟ ᱪᱮᱫ ᱠᱚ ᱯᱚᱨᱚᱵᱽ ᱢᱟᱱᱟᱣ ᱵᱟᱲᱟᱭ ᱜᱮᱭᱟ ᱟᱞᱮ ᱥᱮᱫ ᱫᱚ ᱱᱚᱣᱟ ᱵᱚᱪᱷᱚᱨ ᱨᱮ ᱯᱩᱱᱭᱟ ᱯᱚᱨᱚᱵᱽ ᱜᱮ ᱡᱟᱹᱥᱛᱤ ᱠᱚ ᱢᱟᱱᱟᱣᱟ
ᱦᱮᱸ ᱟᱞᱮ ᱥᱮᱫ ᱦᱚᱸ ᱱᱚᱣᱟ ᱠᱚᱜᱮ ᱠᱚ ᱢᱟᱱᱟᱣᱟ ᱱᱚᱣᱟ ᱵᱟᱫ ᱠᱟᱛᱮᱜ ᱦᱚᱸ ᱟᱫᱚ ᱦᱟᱱᱮ ᱯᱩᱥ ᱵᱚᱸᱜᱟ ᱢᱩᱪᱟᱹᱫ ᱨᱮ ᱟᱯᱮᱥᱮᱫ ᱫᱚ ᱥᱟᱠᱨᱟᱛ ᱠᱚ ᱦᱩᱭᱩᱜ ᱟᱥᱮ ᱵᱟᱝ?
ᱦᱮᱸ ᱥᱟᱠᱨᱟᱛ ᱠᱚᱦᱚᱸ ᱦᱩᱭᱩᱜ ᱜᱮᱭᱟ ᱾ ᱥᱚᱦᱚᱨᱟᱭ ᱚᱠᱛᱮ ᱨᱮᱜᱮ ᱚᱱᱟ ᱠᱚᱫᱚ ᱦᱩᱭᱩᱜᱼᱟ ᱥᱟᱠᱨᱟᱛ ᱠᱚᱫᱚ ᱾ ᱩᱱ ᱥᱚᱢᱚᱭ ᱜᱮ ᱮᱠᱟᱞ ᱞᱮ ᱢᱟᱱᱟᱣ ᱜᱚᱫᱟ ᱥᱚᱦᱨᱟᱭ ᱫᱚ ᱱᱚᱜᱼᱚᱭ ᱦᱟᱸᱜ ᱡᱟᱱᱩᱣᱟᱨᱤ ᱢᱟᱹᱦᱱᱟᱹ ᱚᱠᱟ ᱫᱚ ᱢᱮᱛᱟᱜ ᱢᱮ ᱦᱩᱲᱩ ᱠᱚ ᱡᱚᱠᱷᱚᱱ ᱚᱲᱟᱜ ᱮᱢ ᱵᱷᱚᱨᱟᱣ ᱪᱟᱵᱟᱭᱟ ᱟᱫᱚ ᱚᱱᱟ ᱥᱚᱢᱚᱭ ᱨᱮᱜᱮ ᱦᱟᱸᱜ ᱥᱮ ᱦᱚᱲᱟᱜ ᱡᱚᱠᱷᱚᱱ ᱦᱩᱲᱩ ᱠᱚ ᱡᱚᱠᱷᱚᱱ ᱠᱷᱟᱹᱨᱟᱹᱭ ᱮᱢ ᱟᱜᱩᱭᱟ ᱛᱚᱠᱷᱚᱱ ᱜᱮ ᱥᱚᱦᱨᱟᱭ ᱫᱚ ᱦᱩᱭᱩᱜᱼᱟ ᱟᱞᱮᱥᱮᱫ ᱫᱚ
ᱟᱞᱮ ᱥᱮᱫ ᱢᱟ ᱚᱱᱠᱟ ᱫᱚ ᱵᱟᱝ ᱟᱞᱮ ᱥᱮᱫ ᱫᱚ ᱥᱚᱨᱦᱟᱭ ᱵᱚᱸᱜᱟ ᱨᱮᱜᱮᱞᱮ ᱥᱚᱨᱦᱟᱭᱚᱜᱼᱟ ᱟᱨ ᱮᱴᱟᱜ ᱠᱚᱨᱮ ᱫᱚ ᱵᱟᱝ ᱟᱨᱠᱤ ᱥᱚᱨᱦᱟᱭ ᱥᱚᱨᱦᱟᱭ ᱵᱚᱸᱜᱟ ᱨᱮᱜᱮ ᱫᱤᱱ ᱜᱚᱴᱟ ᱠᱟᱛᱮᱜ ᱛᱟᱦᱮᱱ ᱛᱟᱞᱮᱭᱟ ᱡᱮ ᱥᱚᱨᱦᱟᱭ ᱵᱚᱸᱜᱟ ᱨᱮᱱᱟᱜ ᱱᱩᱱᱟᱹᱜ ᱢᱟᱱᱮ ᱚᱱᱟ ᱟᱢᱵᱟᱵᱟᱹᱥᱭᱟᱹ ᱥᱮ ᱡᱟᱦᱟᱸ ᱠᱩᱱᱟᱹᱢᱤ ᱵᱚᱱ ᱢᱮᱛᱟᱜ ᱠᱟᱱᱟ ᱚ ᱚᱱᱟ ᱨᱮᱜᱮ ᱤᱭᱟᱹᱭᱟᱞᱮ ᱚᱱᱟ ᱨᱮ
ᱟᱪᱪᱷᱟ ᱦᱮᱸ ᱚᱱᱠᱟ ᱠᱟᱱ ᱜᱮᱭᱟ ᱟᱫᱚ ᱱᱚᱣᱟ ᱟᱞᱮ ᱥᱮᱫ ᱫᱚ ᱚᱱᱠᱟ ᱜᱮ ᱟᱨ ᱱᱤᱭᱟᱹ ᱟᱞᱮ ᱟᱰᱮᱯᱟᱥᱮ ᱨᱮᱫᱚ ᱜᱚᱴᱟ ᱜᱮ ᱚᱱᱠᱟ ᱜᱮᱠᱚ ᱥᱚᱦᱨᱟᱭᱚᱜᱼᱟ ᱟᱫᱚ ᱟᱞᱟᱹᱠ ᱟᱞᱟᱹᱠ ᱟᱛᱳ ᱨᱮ ᱟᱞᱟᱹᱠ ᱠᱚ ᱥᱚᱦᱚ- ᱢᱤ ᱟᱛᱳ ᱨᱮ ᱢᱤᱫ ᱫᱷᱟᱣ ᱛᱮᱫᱚ ᱚᱱᱠᱟ ᱫᱚ ᱵᱟᱝ ᱟᱨ ᱪᱤᱠᱟᱹᱛᱮ ᱯᱮᱲᱟ ᱠᱚᱫᱚ ᱠᱚ ᱦᱮᱡ ᱟᱢᱟ ᱩᱱᱤ ᱟᱠᱚ ᱴᱷᱮᱱ ᱥᱚᱦᱨᱟᱭᱚᱜᱼᱟ ᱟᱢ ᱦᱚᱸ ᱟᱯᱮ ᱴᱷᱮᱱ ᱮᱢ ᱥᱚᱦᱨᱟᱭᱚᱜᱼᱟ ᱱᱟᱯᱟᱭ ᱥᱮᱢ ᱢᱮᱱ ᱠᱮᱭᱟ ᱵᱟᱝ ᱟᱪᱪᱷᱟ ᱟᱯᱮ ᱥᱮᱫ ᱚᱱᱠᱟ ᱥᱚᱦᱨᱟᱭ ᱫᱚ ᱢᱤᱫ ᱫᱷᱟᱹᱢ ᱛᱮ ᱜᱚᱴᱟ ᱠᱚ ᱥᱚᱦᱨᱟᱭᱚᱜᱼᱟ ᱥᱮ ᱵᱚᱞᱮ ᱟᱞᱟᱹᱜᱽ ᱟᱞᱟᱹᱜᱽ ᱟᱛᱩ ᱨᱮ ᱟᱞᱟᱹᱠ ᱟᱞᱟᱹᱜ ᱥᱚᱢᱚᱭ ᱨᱮᱵᱚᱱ ᱥᱚᱦᱨᱟᱭᱚᱜᱼᱟ
ᱵᱟᱝ ᱟᱞᱮ ᱫᱚ ᱱᱚᱝᱠᱟ ᱫᱤᱥᱚᱢ ᱥᱚᱨᱦᱟᱭ ᱢᱮᱱᱟᱜ ᱢᱤᱫᱴᱟᱝ ᱩᱱ ᱥᱚᱢᱚᱭ ᱯᱨᱟᱭ ᱜᱮᱠᱚ ᱥᱚᱨᱦᱟᱭᱚᱜ ᱜᱮᱭᱟ ᱟᱨ ᱚᱱᱟ ᱵᱟᱫ ᱠᱟᱛᱮᱫ ᱦᱚᱸ ᱫᱤᱱ ᱜᱚᱴᱟ ᱠᱟᱛᱮᱫ ᱦᱚᱸ ᱥᱚᱨᱦᱟᱭ ᱢᱮᱱᱟᱜᱼᱟ ᱟᱨᱠᱤ ᱟᱨ ᱡᱮ ᱱᱩᱱᱟᱹᱜ ᱫᱤᱱ ᱦᱤᱞᱳᱜ ᱫᱚ ᱱᱩᱠᱩ ᱟᱹᱛᱩ ᱨᱮ ᱥᱚᱨᱦᱟᱭ ᱫᱤᱱ ᱦᱤᱞᱚᱜ ᱜᱮ ᱱᱚᱝᱠᱟ ᱟᱠᱚ ᱟᱠᱚ ᱟᱹᱛᱩ ᱨᱮᱱᱠᱚ ᱜᱚᱴᱟ ᱠᱟ ᱟᱨ ᱚᱱᱠᱟ ᱦᱤᱥᱟᱹᱵ ᱛᱮ ᱥᱚᱨᱦᱟᱭ ᱦᱚᱸ ᱦᱩᱭᱩᱜ ᱛᱟᱞᱮᱭᱟ ᱡᱮ ᱟᱨ ᱢᱤᱫ ᱴᱮᱱ ᱫᱤᱥᱚᱢ ᱥᱚᱨᱦᱟᱭ ᱢᱮᱱᱟᱜᱼᱟ ᱚᱱᱟ ᱫᱤᱥᱚᱢ ᱥᱚᱨᱦᱟᱭ ᱨᱮ ᱟᱹᱰᱤ ᱦᱚᱲ ᱠᱚ ᱥᱚᱨᱦᱟᱭᱟᱜᱼᱟ ᱚᱱᱟ ᱵᱟᱫ ᱠᱟᱛᱮᱫ ᱦᱚᱸ ᱠᱚ ᱥᱚᱦᱨᱟᱭᱚᱜ ᱜᱮᱭᱟ ᱟᱨᱠᱤ ᱛᱟᱞᱦᱮ ᱥᱚᱦᱨᱟᱭ ᱫᱚ ᱪᱮᱫ ᱞᱮᱠᱟᱯᱮ ᱢᱟᱱᱟᱣᱟ ᱢᱚᱬᱮ ᱥᱤᱧ ᱢᱚᱬᱮ ᱧᱤᱫᱟᱹ ᱥᱮ ᱩᱱᱟᱹᱜ ᱫᱤᱱ ᱫᱚ ᱵᱟᱝ ᱦᱩᱭᱩᱜᱼᱟ
ᱦᱮᱸ ᱟᱞᱮᱥᱮᱫ ᱥᱚᱦᱨᱟᱭ ᱠᱚᱫᱚ ᱢᱚᱬᱮ ᱥᱤᱧ ᱢᱚᱬᱮ ᱧᱤᱫᱟᱹ ᱜᱮ ᱦᱩᱭᱩᱜᱼᱟ᱾ ᱟᱫᱚ ᱱᱚᱜᱼᱚᱭ ᱟᱵᱮᱱ ᱥᱟᱶ ᱜᱟᱞᱢᱟᱨᱟᱣ ᱠᱟᱛᱮ ᱟᱹᱰᱤ ᱱᱟᱯᱟᱭ ᱵᱩᱡᱷᱟᱹᱣ ᱱᱟ ᱟᱨ ᱥᱚᱢᱚᱭ ᱦᱚᱸ ᱵᱟᱹᱭ ᱵᱟᱹᱭᱛᱮ ᱢᱩᱪᱟᱹᱫ ᱥᱮᱫ ᱪᱟᱞᱟᱜ ᱠᱟᱱᱟ᱾ ᱟᱫᱚ ᱢᱟ ᱢᱩᱪᱟᱹᱫ ᱨᱮ ᱢᱤᱫ ᱵᱟᱨ ᱠᱟᱛᱷᱟ ᱢᱮᱱᱟᱜ ᱠᱷᱟᱱ ᱨᱚᱲ ᱛᱞᱟᱝ ᱢᱮ ᱟᱨ ᱵᱟᱠᱷᱟᱱ ᱱᱚᱜᱼᱚᱭ ᱢᱩᱪᱟᱹᱫᱚᱜ ᱠᱟᱱᱟ ᱵᱟᱹᱭᱼ ᱵᱟᱹᱭᱛᱮ ᱥᱚᱢᱚᱭ ᱠᱚᱢᱟ ᱦᱟᱜ
ᱦᱮᱸ ᱚᱠᱛᱚ ᱠᱚᱦᱚᱸ ᱯᱚᱞᱚᱢᱚᱜ ᱱᱚᱝᱠᱟ ᱜᱮ ᱛᱟᱦᱚᱞᱮ ᱱᱤᱛᱚᱜ ᱫᱚ
ᱟᱫᱚ ᱦᱮᱸ ᱢᱟ ᱴᱷᱤᱠ ᱜᱮᱭᱟ ᱟᱨᱦᱚᱸ ᱵᱟᱫᱽ ᱨᱮ ᱦᱟᱸᱜ ᱚᱱᱠᱟ ᱜᱮ ᱥᱚᱢᱚᱭᱮᱢ ᱧᱟᱢ ᱞᱮᱠᱷᱟᱱ ᱵᱮᱱ ᱟᱨᱦᱚᱸ ᱟᱹᱞᱤᱧ ᱦᱟᱸᱜ ᱢᱮᱥᱮᱡᱟᱞᱤᱧ ᱵᱮᱱ ᱪᱮᱫ ᱟᱨᱚ ᱚᱱᱠᱟ ᱜᱮᱞᱟᱝ ᱜᱟᱞᱢᱟᱨᱟᱣ ᱮᱴᱟᱜ ᱥᱟᱛᱟᱢ ᱨᱮ ᱦᱮᱸ ᱢᱟ ᱴᱷᱤᱠ ᱜᱮᱭᱟ ᱡᱚᱦᱟᱨ ᱜᱮ ᱛᱚᱵᱮ